ᱠᱟᱛᱷᱟ ᱠᱟᱱ ᱜᱮᱭᱟ
ᱪᱮᱫ ᱚᱲᱟᱜ ᱨᱮ
ᱪᱮᱫ ᱠᱚᱯᱮ ᱪᱤᱠᱟᱹ ᱵᱟᱲᱟᱭᱮᱫᱼᱟ?
ᱟᱨ ᱪᱮᱫ ᱮᱢ ᱪᱤᱠᱟᱹ ᱵᱟᱲᱟᱭᱟ ᱱᱤᱛᱚᱜ ᱫᱚ ᱠᱟᱹᱢᱤ ᱠᱚ ᱵᱟᱹᱱᱩᱜ ᱟᱠᱟᱜᱼᱟ ᱱᱟᱦᱟᱜ
ᱚ
ᱫᱟᱠᱚ ᱠᱚ ᱡᱚᱢ ᱵᱟᱲᱟ ᱦᱩᱭᱱᱟ ᱥᱮ ᱟ. ᱣᱨᱤ?
ᱫᱟᱠᱟ ᱫᱚ ᱟ. ᱣᱨᱤ ᱡᱚᱢ ᱵᱟᱲᱟ ᱦᱩᱭᱩᱜᱼᱟ
ᱚ ᱡᱟᱞᱟ
ᱟᱢ ᱫᱚᱢ ᱡᱚᱢ ᱠᱮᱫ ᱟ ᱥᱮᱪᱮᱫ?
ᱤᱧ ᱢᱟᱡᱟᱱ ᱫᱚᱧ ᱡᱚᱢ ᱠᱟᱜ ᱟ
ᱚ ᱟᱫᱚ ᱱᱤᱛᱟᱜ ᱫᱚ ᱵᱟᱢ ᱡᱚᱢᱟ? ᱵᱟᱢ ᱯᱷᱳᱱ ᱵᱟᱲᱟᱭ ᱫᱟᱭ ᱛᱚ ᱟᱫᱚ ᱦᱮᱞᱳ